ᱦᱮᱞᱳ
ᱦᱮᱸ ᱨᱚᱲ ᱨᱚᱲᱮ ᱮᱢᱚᱜ ᱠᱟᱱᱟ
ᱦᱮᱸ ᱟᱸᱡᱚᱢᱚᱜᱼᱟ ᱠᱟᱱᱟ ᱤᱧᱟᱹᱜ ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱟᱨ ᱟᱢ ᱵᱷᱟᱭ ᱮᱱᱟᱝ ᱫᱚ ᱯᱷᱳᱱ ᱨᱤᱥᱤᱵᱷ ᱞᱮᱫᱟ ᱥᱮ ᱮᱱᱟᱝ ᱫᱚ ᱮᱱᱟᱱᱚᱜ ᱢᱤᱫ ᱫᱷᱟᱣ? ᱟᱢ ᱵᱷᱟᱭ ᱨᱤᱥᱤᱵᱷ ᱞᱮᱫᱟ ᱯᱷᱳᱱ ᱫᱚ ᱤᱧ ᱯᱷᱳᱱ ᱞᱮᱫᱼᱟ ᱡᱚᱠᱷᱚᱱ? ᱦᱮᱸ ᱯᱷᱳᱱ ᱞᱤᱫᱤᱧ ᱵᱟᱭ ᱞᱟᱹᱭᱟᱢ ᱠᱟᱱᱟ?
ᱛᱤᱨᱮ? ᱵᱟᱦ
ᱯᱷᱳᱱ ᱯᱷᱳᱱᱟ ᱯᱷᱳᱱ ᱞᱤᱫᱟᱹᱧ ᱛᱚ ᱨᱤᱥᱤᱵᱷ ᱞᱮᱜᱟᱭ᱾
ᱚ ᱛᱟᱦᱚᱞᱮ ᱩᱱᱤ ᱫᱚ ᱤᱭᱟᱹ ᱟᱞᱮ ᱵᱟᱝ ᱫᱚ ᱤᱧ ᱵᱷᱟᱭ ᱠᱟᱱᱟ ᱵᱟᱝᱫᱚ ᱟᱞᱮ ᱯᱟᱥᱟ ᱚᱲᱟᱜ ᱨᱮᱱ ᱠᱟᱱᱮ
ᱚᱠᱚᱭ ᱪᱟ ᱨᱤᱥᱤᱱ ᱞᱮᱫᱟ ᱢᱤᱛᱟᱹᱧ ᱠᱟᱱᱟᱭ ᱫᱟᱠᱟᱭ ᱤᱥᱤᱱᱫᱟᱭ ᱴᱷᱤᱠ ᱜᱮᱭᱟ ᱛᱟᱦᱞᱮ᱾ ᱟᱫᱚᱭ ᱤᱧ ᱫᱩᱧ ᱢᱚᱱᱮ ᱠᱮᱫᱟ ᱦᱚᱭ ᱛᱚ ᱟᱢ ᱵᱷᱟᱭ ᱠᱟᱱᱟ ᱛᱟᱦᱮᱧ ᱢᱮᱱᱫᱟ ᱛᱟᱦᱮ ᱞᱟᱹᱭᱟᱹᱧ ᱜᱮᱭᱟᱭ
ᱵᱟᱭ ᱞᱟᱹᱭ ᱠᱟᱫᱤᱧᱟ ᱤᱧ ᱫᱚ ᱚᱱᱟᱜᱤᱧ ᱢᱮᱱᱫᱟ ᱛᱮᱦᱮᱧ ᱫᱚ ᱱᱩᱭ ᱦᱚᱲ ᱫᱚ ᱵᱟᱭ ᱯᱷᱳᱱ ᱫᱟ?
ᱵᱟ ᱯᱷᱳᱱ ᱞᱮᱫᱤᱧ ᱯᱷᱳᱱ ᱞᱮᱫᱟ
ᱤᱧ ᱫᱚ ᱛᱚᱠᱷᱚᱱ ᱫᱚ ᱢᱟᱱᱮ ᱟᱞᱮ ᱚᱲᱟᱜ ᱨᱮ ᱴᱩᱠᱩᱡ ᱠᱚᱧ ᱜᱟᱥᱟᱣᱮᱫ ᱛᱟᱦᱮᱸᱫ ᱟᱫᱚ ᱛᱟᱦᱞᱮ ᱯᱷᱩᱱ ᱫᱚ ᱪᱟᱡᱽ ᱫᱚ ᱚᱸᱰᱮ ᱜᱮᱤᱧ ᱫᱚᱦᱚ ᱞᱮᱫᱟ ᱟ ᱤᱧ ᱫᱚ ᱛᱟᱷᱟᱞᱮᱧ ᱢᱮᱛᱟᱭ ᱠᱟᱱᱟ ᱤᱧ ᱵᱟᱵᱟᱩᱧ ᱯᱷᱳᱱ ᱟᱫᱮᱭᱟ ᱟᱫᱚ ᱜᱟᱞᱢᱟᱨᱟᱣ ᱠᱮᱫᱟ ᱞᱤᱧ ᱟᱫᱚᱧ ᱡᱩᱫᱤ ᱟᱨᱚᱭ ᱯᱷᱳᱱ ᱠᱷᱟᱡ ᱛᱟᱦᱚᱞᱮ ᱯᱷᱳᱱ ᱫᱚ ᱱᱚᱰᱮ ᱜᱮ ᱪᱟᱡᱽᱨᱮᱧ ᱫᱚᱦᱚ ᱞᱮᱜᱮ ᱯᱷᱳᱱ ᱠᱮᱫᱟ ᱟᱨᱚ ᱵᱷᱟᱴᱤ ᱥᱤ ᱪᱟᱞᱟᱣ ᱮᱱᱟ ᱤᱭᱟᱹᱧ ᱟᱹᱜᱩ ᱠᱮᱫᱟ ᱦᱟᱺᱰᱤ ᱢᱤᱫ ᱴᱩᱠᱩᱡ
ᱚᱱᱟ ᱫᱚ ᱚᱠᱚᱭ ᱞᱟᱹᱜᱤᱫ?
ᱟᱨ ᱛᱤᱦᱤᱧ ᱦᱮᱡ ᱠᱟᱛᱮ ᱡᱮ ᱚᱲᱟᱜ ᱠᱚᱨᱮᱱᱟᱜ ᱠᱩᱢ ᱨᱩᱣᱟᱹᱲᱟᱭ ᱠᱷᱟᱡ ᱛᱮᱦᱤᱧ ᱫᱚ ᱠᱤ ᱪᱩᱲᱤ ᱠᱚᱛᱚ ᱨᱚᱝ ᱠᱚ ᱪᱩᱲᱤ ᱢᱮᱨᱚᱢ ᱡᱮᱞ ᱠᱚ ᱟᱹᱜᱩᱭᱟ ᱪᱩᱲᱤ ᱡᱮ ᱦᱟᱸᱜ ᱛᱟᱞᱮ ᱢᱤᱛᱟᱹᱧ ᱠᱟᱱᱟ ᱛᱟᱦᱮ ᱢᱤᱫ ᱴᱩᱠᱩᱡ ᱦᱟᱸᱰᱤ ᱟᱹᱜᱩ ᱠᱟᱜ ᱢᱮ ᱦᱟᱺᱰᱤᱧ ᱟᱹᱜᱩ ᱠᱟᱫᱟ
ᱦᱟᱸᱰᱤ ᱦᱟᱸᱰᱤ ᱨᱮ ᱛᱤᱱ ᱛᱱᱟᱹᱜ ᱴᱩᱠᱩᱡ ᱨᱮᱱᱟᱜ ᱫᱟᱢ ᱦᱟᱺᱰᱤ ᱨᱮᱭᱟᱜ?
ᱥᱟᱺᱜᱤᱧ ᱠᱚᱫᱚ ᱵᱤᱥᱤ ᱠᱟᱭᱛᱮ ᱫᱮᱲᱥᱚ ᱴᱟᱠᱟᱭ ᱦᱟᱛᱟᱣ ᱛᱟᱢᱟ ᱛᱮᱹᱦᱮᱹᱧ ᱫᱚ ᱮᱠᱥᱚ ᱥᱟᱴ ᱴᱟᱠᱟᱭ ᱦᱟᱛᱟᱣ ᱟᱠᱟᱫᱜ ᱹ ᱢᱩᱸ, ᱢᱤᱫ ᱴᱩᱠᱩᱡ ᱦᱮᱸ᱾
ᱚᱻ ᱟᱨ ᱛᱟᱦᱞᱮ ᱤᱭᱟᱹᱢ ᱦᱟᱛᱟᱣ ᱟᱠᱟᱫᱟ ᱦᱚᱭᱛᱳ ᱯᱚᱞᱤᱛᱷᱤᱱ ᱾
ᱵᱟ-ᱵᱟ ᱯᱚᱞᱤ ᱛᱷᱤᱱ ᱫᱚ ᱚᱱᱟ ᱫᱚ ᱮᱢᱚᱜᱼᱟ ᱟᱡ ᱜᱮ, ᱦᱩᱸ ᱾
ᱦᱚᱭ, ᱞᱤᱞ ᱤᱸᱝᱤᱝᱠ ᱾
ᱵᱷᱮᱱᱛᱨᱟᱢᱩ ᱵᱷᱮᱱᱛᱨᱟ ᱢᱮ ᱾ ᱤᱧ ᱚᱲᱟᱜ ᱦᱚᱲ ᱤᱧ ᱵᱟᱭ ᱢᱤᱛᱟᱹᱧ ᱠᱟᱱᱟ ᱰᱮᱲᱥᱚ ᱴᱟᱠᱟᱭ ᱦᱟᱛᱟᱣᱟ ᱦᱟᱸᱜ ᱯᱩᱞᱤᱛᱷᱤᱱ ᱫᱚ ᱦᱟᱸᱜ ᱮᱢᱟ ᱢᱟᱭ ᱟᱡ ᱜᱮ ᱾ ᱛᱷᱩᱞᱤ ᱛᱮ ᱤᱫᱤ ᱛᱟᱨᱟᱭ ᱢᱮ ᱟᱫᱚᱧ ᱤᱫᱤ ᱛᱟᱨᱟ ᱠᱮᱫᱟ ᱛᱷᱩᱞᱤ ᱟᱨᱦᱚᱧ ᱟᱹᱜᱩ ᱠᱮᱫᱟ ᱾
ᱦᱮᱸ ᱾ ᱚᱸᱰᱮ ᱫᱚ ᱦᱟᱺᱰᱤ ᱫᱚ ᱟᱠᱚᱣᱟᱜ ᱟ ᱦᱟ-ᱦᱟ ᱦᱟᱺᱰᱤ ᱫᱚ ᱚᱸᱰᱮ, ᱚᱸᱰᱮ ᱠᱚᱠᱚ ᱵᱮᱱᱟᱣᱟ?
ᱦᱮᱸ, ᱚᱸᱰᱮ ᱩᱱᱤ ᱜᱮ ᱚᱸᱰᱮ ᱜᱮᱭ ᱵᱮᱱᱟᱣᱟ ᱾
ᱚᱭ-ᱦᱟᱸᱜ ᱾
ᱚᱸᱰᱮ ᱱᱟᱜ ᱦᱟᱺᱰᱤ ᱫᱚᱠᱚ ᱞᱟᱹᱭᱟ ᱥᱮ ᱵᱷᱟᱞᱮᱹ ᱥᱮᱹᱵᱮᱹᱞᱟ ᱾
ᱦᱮᱸ ᱥᱩᱸᱰᱤ ᱦᱟᱺᱰᱤ ᱫᱚ ᱩᱱᱠᱩ ᱫᱚ ᱮ ᱟ ᱵᱷᱟᱜᱮᱹ ᱠᱚ ᱵᱮᱱᱟᱣᱟ ᱚᱸᱰᱮ ᱫᱷᱟᱨᱮ ᱯᱟᱥᱮ ᱫᱚ ᱞᱳᱠᱟᱞᱴᱤ ᱢᱚᱫᱽᱫᱷᱮ ᱫᱚ ᱚᱸᱰᱮ ᱠᱷᱚᱱᱟᱜ ᱜᱮ ᱚᱫᱷᱤᱠᱟᱝᱥᱚ ᱦᱚᱲ ᱠᱚᱠᱚ ᱟᱹᱜᱩᱭᱟ ᱾
ᱦᱮᱸ ᱾ ᱚᱱᱟ ᱵᱚᱠᱷᱮᱹᱞ ᱛᱚᱞᱠᱷᱮᱹᱞ ᱠᱚᱨᱮ ᱦᱳᱭᱳᱜᱼᱟ ᱛᱚ ᱵᱚᱞᱠᱷᱮᱹᱞ ᱠᱚᱨᱮ ᱫᱚ ᱚᱠᱚᱭᱮ ᱫᱚᱦᱚ ᱵᱟᱲᱟᱭᱟ ᱾ ᱵᱟᱝᱠᱷᱟᱱ ᱟᱞᱟᱫᱟ ᱥᱚᱢᱚᱭ ᱫᱚ ᱟᱞᱮ-ᱟᱞᱮᱟᱛᱳ ᱨ ᱫᱚᱦᱚ ᱫᱚᱠᱚ ᱫᱚᱦᱚ ᱵᱟᱲᱟᱭᱮᱜ ᱛᱟᱦᱮᱱᱟ ᱵᱚᱞᱠᱷᱮᱹᱞ ᱠᱚᱨᱮ ᱦᱚᱸ ᱦᱟᱸ ᱟᱞᱮ ᱟᱛᱳ ᱨᱮᱫᱚ ᱵᱚᱞᱠᱦᱮᱹᱞ ᱥᱚᱢᱚᱭ ᱫᱚ ᱦᱟᱺᱰᱤ ᱯᱟᱹᱣᱨᱟᱹ ᱠᱚ ᱟᱛᱳ ᱨᱮᱜᱮ ᱠᱚ ᱤᱥᱤᱱᱟ ᱛᱟᱞᱦᱮ ᱚᱱᱟᱜᱮ ᱟᱠᱷᱨᱤᱧ ᱡᱚᱠᱷᱚᱱ ᱠᱚ ᱟᱠᱷᱨᱤᱧᱟ ᱛᱟᱞᱦᱮ ᱮᱠᱴᱩ ᱵᱤᱥᱤ ᱧᱚᱜ ᱞᱟᱵᱷ ᱦᱳᱭᱳᱜᱼᱟ ᱥᱩᱱ, ᱥᱩᱰᱤ ᱦᱟᱺᱰᱤ ᱠᱤᱨᱤᱧ ᱟᱹᱜᱩ ᱠᱚ ᱠᱷᱚᱡ ᱫᱚ ᱾ ᱟᱫᱚ ᱟᱛᱳ ᱠᱚᱨᱮ ᱫᱚ ᱤᱭᱟᱹ ᱫᱚ ᱮᱱᱦᱤᱞᱳᱜ ᱫᱚ ᱵᱟᱠᱚ ᱤᱭᱟᱹ ᱵᱟᱲᱟ ᱦᱚᱪᱚ ᱟᱠᱚᱣᱟ ᱛᱟᱞᱦᱮ ᱮ ᱚᱱᱟᱜᱮ ᱜᱚᱰᱟ ᱥᱮᱜ ᱠᱚ ᱤᱫᱤ ᱠᱮᱜ ᱜᱮ ᱚᱱᱟ ᱜᱮᱠᱚ ᱟᱹᱷᱨᱤᱧᱟ ᱾
ᱚ, ᱟᱯᱮ ᱛᱚ ᱛᱟᱦᱞᱮ ᱯᱳᱣᱨᱟ. ᱫᱚᱠᱚ ᱚ ᱟ ᱯᱚ ᱟ ᱯᱟ ᱟ ᱯᱟ ᱟ ᱯᱟᱹᱣᱨᱟ. ᱫᱚᱠᱚ ᱟᱹᱠᱷᱨᱤᱧ ᱜᱮᱭᱟ ᱾
ᱮᱠᱷᱚᱱ ᱫᱚ ᱯᱟᱹᱣᱨᱟ. ᱟᱹᱷᱨᱤᱧ ᱫᱚ ᱵᱟᱝ ᱠᱚᱫᱚ ᱵᱚᱱᱫᱚ ᱴᱳᱴᱟᱞ ᱾
ᱵᱚᱱᱫᱚ ᱠᱟᱫᱟ ᱚᱱᱟ ᱫᱚ ᱯᱩᱨᱟᱹ ᱟᱛᱳ ᱥᱳᱞᱳᱱᱟ ᱠᱷᱚᱡᱯᱮ ᱵᱚᱱᱫᱚ ᱟᱠᱟᱫᱟ ᱯᱩᱨᱟᱹ?
ᱦᱮᱸ, ᱥᱳᱞᱳ ᱚᱱᱟ ᱠᱷᱚᱡ ᱛᱮ ᱠᱚ ᱵᱚᱱᱫᱚ ᱟᱠᱟᱫᱟ ᱾
ᱴᱷᱚᱜ-ᱴᱷᱟᱜ-ᱴᱷᱚᱜ-ᱴᱷᱟᱜ ᱴᱷᱚᱜ ᱦᱚᱭ ᱾
ᱟᱫᱚ ᱟᱞᱮ ᱟᱛᱳ ᱨᱮᱱ ᱫᱚ ᱢᱤᱫ ᱦᱚᱲ ᱫᱚ ᱢᱤᱫ ᱫᱷᱟᱣ ᱠᱚ ᱤᱫᱤᱞᱤᱫᱤᱭᱟ ᱾
ᱟ ᱢᱟᱢᱟ ᱛᱟᱠᱚ ᱾
ᱢᱟᱢᱟ ᱛᱟᱠᱚ ᱠᱚ ᱦᱮᱡᱞᱮᱱᱟ ᱛᱟᱦᱞᱮ ᱢᱟᱱᱮ ᱚᱱᱟ ᱰᱤᱯᱟᱨᱢᱮᱱᱴ ᱨᱮᱱ ᱦᱮᱡ ᱞᱮᱱᱟ ᱠᱚ ᱢᱤᱫ ᱫᱷᱟᱣ ᱠᱚ ᱤᱫᱤ ᱞᱤᱫᱤᱭᱟ ᱾
ᱦᱮᱸ ᱾
ᱟᱫᱚ ᱦᱚᱲ ᱦᱚᱸ ᱮᱠᱴᱩ ᱡᱟᱹᱱᱤᱡ ᱠᱚ ᱵᱚᱛᱚᱨ ᱧᱚᱜ ᱮᱱᱟ ᱾ ᱟᱫᱚ ᱦᱚᱲ ᱫᱚ ᱵᱟ ᱮᱹᱢᱱᱤ ᱛᱮᱹᱢᱱᱤ ᱫᱚ ᱵᱟᱠᱚᱵᱽ ᱵᱟᱠᱚᱵᱽ ᱵᱟᱠᱚᱵᱽ ᱵᱟᱠᱛᱚ ᱵᱚ ᱾ ᱵᱟ ᱠᱚ ᱵᱚᱛᱚᱨᱚᱜᱼᱟ ᱛᱚ ᱮᱢᱱᱤ ᱛᱮ ᱡᱮ ᱢᱤᱫ ᱫᱷᱟᱣ ᱵᱟ ᱠᱚ ᱥᱟᱵ ᱞᱮᱢ ᱠᱷᱟᱡ ᱾ ᱟᱫᱚ ᱦᱮᱸ, ᱯᱷᱟᱭᱤᱱ ᱵᱚᱞᱛᱮᱹ ᱠᱚᱴᱟ ᱫᱤᱱ ᱡᱮᱹᱞ ᱨᱮᱠᱚ ᱫᱚᱦᱚ ᱞᱤᱫᱤᱭᱟ ᱾
ᱦᱚᱭ ᱾ ᱱᱚᱣᱟ ᱠᱟᱛᱷᱟ
ᱟᱵᱚᱮᱟᱜ, ᱢᱩᱸ ᱠᱤᱪᱷᱩ ᱠᱤᱪᱷᱩ ᱦᱚᱲ ᱫᱚ ᱥᱟᱵ ᱠᱚᱣᱟ ᱚᱱᱠᱟ ᱾ ᱢᱮᱱᱟᱠᱚ ᱟᱞᱮᱭᱟᱜ ᱫᱚ ᱨᱚᱡᱽᱜᱟᱨ ᱵᱟᱹᱱᱩᱜ ᱛᱟᱞᱮᱭᱟ ᱛᱟᱦᱞᱮ ᱱᱤᱭᱟᱹᱠᱷᱟᱡ ᱫᱚ ᱥᱚᱦᱚᱡᱽ ᱛᱮᱞᱮ ᱤᱥᱤᱱᱟ ᱾ ᱥᱚᱛ ᱯᱟᱪ ᱛᱮᱞᱮ ᱟᱠᱷᱨᱤᱧᱟ ᱛᱟᱞᱦᱮ ᱫᱤᱱ ᱢᱚᱡᱩᱛ ᱪᱟᱹᱞᱩᱜ ᱛᱟᱞᱮᱭᱟ ᱾
ᱚᱱᱟ ᱢᱟ ᱠᱟᱛᱷᱟ ᱠᱟᱱ ᱜᱮᱭᱟ ᱾
ᱮᱸ
ᱯᱟᱹᱣᱨᱟᱹ ᱟᱹᱠᱷᱨᱤᱧ ᱨᱭᱟᱜ ᱯᱟᱹᱣᱟᱹᱨᱟᱹ ᱟᱹᱠᱷᱨᱤ ᱨᱮ ᱡᱟ ᱞᱟᱵᱷ ᱢᱮᱱᱟᱜᱼᱟᱥᱮ ᱦᱮᱸ ᱯ-ᱪᱟᱜ, ᱟᱨ ᱵᱷᱟᱜᱤ ᱞᱟᱵᱷ ᱢᱮᱱᱟᱜ ᱛᱟ ᱢᱟᱱᱮ ᱥᱚᱝᱥᱟᱨ ᱢᱟ ᱮᱠᱫᱚᱢ ᱪᱟᱵᱟᱜᱼᱟ ᱾ ᱮᱠᱫᱚᱢ ᱠᱷᱩᱵ ᱵᱷᱟᱹᱜᱤ ᱪᱟᱞᱩᱼᱟ ᱥᱚᱝᱥᱟᱨ ᱾
ᱦᱮᱸ᱾
ᱡᱟᱦᱟᱸ ᱱᱮᱥᱟ ᱱᱮᱥᱟ ᱡᱟᱛᱤᱭᱚ ᱫᱨᱚᱵᱚ ᱡᱟᱦᱟᱸ ᱛᱤᱱᱟᱹᱜ ᱜᱮ ᱧᱟᱢᱚᱜᱼᱟ ᱦᱟᱺᱰᱤ ᱢᱮᱱᱟᱢ ᱯᱟᱣᱨᱟ ᱢᱮᱱᱢᱮ ᱛᱟᱛᱮ ᱡᱟᱦᱟᱸᱱᱟᱜ ᱢᱮᱱᱢᱮ ᱾ ᱦᱮᱸ ᱦᱮᱸ ᱦᱮᱸ ᱚᱱᱟ ᱠᱚ ᱡᱚᱛᱚ ᱜᱮ ᱛᱟᱨ ᱱᱮᱥᱟ ᱡᱤᱱᱤᱥ ᱡᱮ ᱚᱱᱟ ᱫᱚ ᱠᱟᱱᱟ ᱚᱸᱰᱮ ᱫᱚ ᱡᱟᱦᱟᱸᱭ ᱧᱩ ᱪᱟᱞᱟᱜᱼᱟ ᱩᱱᱤ ᱫᱚ ᱫᱷᱟᱨ ᱫᱷᱟᱨ ᱦᱟᱸᱱᱛᱮ ᱡᱮᱞ ᱢᱮ ᱥᱮᱨᱚᱠᱚᱢ ᱵᱷᱟᱛᱮ ᱫᱚ ᱵᱟᱝᱠᱚ ᱮᱢᱟ ᱠᱚᱣᱟ ᱯᱚᱭᱥᱟ ᱢᱮᱱᱟᱜᱼᱟ ᱤᱫᱤᱭ ᱢᱮ ᱟᱨ ᱧᱩᱭ ᱢᱮ ᱾ ᱟᱨ ᱮᱴᱟᱜ ᱡᱤᱱᱤᱥ ᱫᱚ ᱡᱮᱢᱚᱱ ᱨᱟᱱ ᱫᱚᱠᱟᱱ ᱨᱟᱱ ᱫᱚᱠᱟᱱ ᱨᱮ ᱡᱮᱢᱚᱱ ᱚᱱᱟ ᱫᱚ ᱠᱳ ᱫᱷᱟᱨ ᱨᱮᱭᱟᱜ ᱫᱚ ᱵᱟᱝ ᱪᱟᱹᱞᱩᱜᱼᱟ ᱾
ᱥᱤᱥᱴᱮᱢ ᱜᱮ ᱵᱟᱱᱩᱜᱼᱟ ᱫᱷᱚᱨ ᱨᱮᱱᱟᱜ ᱾
ᱦᱮᱸ ᱨᱟᱱ ᱫᱚᱠᱟᱱ ᱯᱟᱹᱣᱨᱟᱹ ᱫᱚᱠᱟᱱ ᱟᱨ ᱦᱟᱸᱥᱯᱟᱛᱟᱞ ᱚᱱᱟ ᱠᱚ ᱫᱷᱟᱨ ᱵᱚᱞᱮ ᱥᱤᱥᱴᱮᱢ ᱵᱟᱹᱱᱩᱜᱼᱟ ᱾
ᱦᱩᱸ᱾
ᱚᱱᱟ ᱠᱚᱫᱚ ᱛᱟ ᱚᱱᱟ ᱠᱚᱫᱚ ᱴᱷᱤᱠ ᱴᱷᱟᱠ ᱜᱮ ᱪᱟᱞᱟ ᱪᱟᱹᱞᱩᱜᱼᱟ ᱚᱱᱟ ᱫᱚ᱾
ᱦᱩᱸ᱾ ᱱᱤᱛᱚᱜ ᱦᱚᱸ ᱫᱟᱜ ᱧᱩᱨᱚᱜ ᱠᱟᱱᱟ ᱚᱱᱛᱮ?
ᱵᱟᱝ ᱱᱤᱛᱚᱜ ᱫᱚ ᱯᱷᱟᱜ ᱠᱟᱫᱟᱭ ᱱᱤᱛᱚᱜ ᱫᱚ᱾
ᱱᱚᱛᱮ ᱫᱚ ᱧᱩᱨᱩᱜ ᱠᱟᱱ ᱜᱮᱭᱟ ᱾ ᱱᱚᱛᱮ ᱢᱟ ᱨᱤᱢᱤᱞ ᱠᱟᱫᱟᱭ ᱧᱩᱨᱩᱜ ᱠᱟᱱ ᱜᱮᱭᱟ ᱦᱟᱞᱠᱟ ᱦᱟᱞᱠᱟ ᱦᱚᱭᱫᱟ᱾
ᱚᱱᱠᱟ ᱫᱟᱜ ᱫᱚ ᱢᱤᱫᱴᱮᱡ ᱪᱮᱫ ᱚᱥᱩᱵᱤᱫᱟ ᱚᱥᱩᱵᱤᱫᱟ ᱜᱮᱭᱟ ᱡᱟᱦᱟᱸᱥᱮᱫ ᱩᱰᱹᱜ ᱵᱟᱢ ᱫᱟᱲᱮᱭᱟᱜ ᱚᱠᱟ ᱥᱮᱫ ᱡᱩᱫᱤ ᱡᱟᱦᱟᱸ ᱥᱮᱫ ᱪᱟᱞᱟᱜ ᱮᱢ ᱢᱮᱱᱟ ᱚᱱᱟ ᱦᱚᱸᱢ ᱫᱟᱲᱮᱭᱟᱜᱼᱟ ᱵᱤᱠᱮᱞ ᱵᱮᱞᱟ ᱡᱮᱢ ᱢᱮᱱᱟ ᱦᱮᱸ ᱟᱨ ᱚᱱᱟ ᱟᱨᱵᱟᱨ ᱪᱮᱫ ᱞᱮᱠᱟ ᱡᱟᱦᱟᱸᱭ ᱜᱩᱯᱤ ᱠᱚ ᱪᱟᱞᱟᱜ ᱠᱟᱱᱟ ᱰᱟᱹᱝᱨᱤ ᱜᱩᱯᱤ ᱠᱚ ᱰᱟᱹᱝᱨᱤ ᱠᱚᱫᱚ ᱵᱟᱝᱠᱚ ᱫᱟᱹᱲ ᱞᱟᱹᱜᱤᱫᱚᱜ ᱴᱷᱤᱠ ᱜᱮ ᱡᱟᱦᱟᱸᱭ ᱢᱮᱨᱚᱢ ᱢᱮᱱᱟᱜ ᱠᱚᱣᱟ ᱥᱮ ᱦᱮᱸ ᱢᱮᱨᱚᱢ ᱠᱚᱫᱚ ᱱᱟᱥᱮ ᱦᱚᱸ ᱵᱟᱠᱚ ᱥᱚᱡᱡᱚᱭ ᱫᱚ ᱟᱫᱚ ᱟᱫᱚ ᱠᱚ ᱵᱷᱤᱰᱤ ᱵᱚᱨᱮ ᱛᱤᱧ ᱜᱟᱯᱟ ᱟ ᱦᱮᱸ ᱛᱤᱱ ᱜᱟᱯᱟᱜ ᱵᱚᱨᱚᱝ ᱵᱷᱤᱰᱤ ᱫᱚᱠᱚ ᱴᱷᱤᱠ ᱜᱮᱭᱟ ᱵᱚᱨᱚᱝ ᱵᱷᱤᱰᱤ ᱫᱚ।
ᱯᱟᱸᱡᱟ ᱵᱟᱲᱟ ᱠᱚᱢ ᱟᱯᱮᱥᱮᱫ ᱫᱚ ᱛᱟᱦᱚᱞᱮ ᱤ ᱤᱭᱟᱹ ᱠᱚᱫᱚ ᱠᱚ ᱟᱯᱮ ᱥᱮᱫ ᱠᱚ ᱦᱟᱰᱜᱟᱨ ᱠᱚᱫᱚ ᱠᱚ ᱦᱤᱡᱩᱜᱼᱟ ᱦᱟᱰᱜᱟᱨ ᱠᱚᱫᱚ ᱢᱟᱱᱮ ᱥᱤᱢ ᱟᱛᱠᱤᱨᱤ ᱠᱚᱣᱟ ᱥᱮᱵᱟᱝ?
ᱦᱮᱸ ᱦᱟᱰᱜᱟᱨ ᱮᱸ ᱛᱩᱭᱩ ᱫᱚ ᱢᱮᱱᱟᱜ ᱠᱚᱣᱟ ᱦᱮᱸ ᱛᱩᱭᱳ ᱫᱚ ᱢᱮᱱᱟᱜ ᱠᱚᱣᱟ ᱥᱤᱢ ᱫᱚᱠᱚ ᱟᱹᱛᱠᱤᱨᱮᱫ ᱠᱚᱜᱮᱭᱟ ᱦᱟᱰᱜᱟᱨ ᱦᱚᱸ ᱢᱮᱱᱟᱜ ᱠᱚᱣᱟ ᱠᱚᱫᱤᱱ ᱫᱚ ᱵᱷᱟᱜᱤ ᱠᱚ ᱛᱮᱢᱚᱱ ᱢᱮᱨᱚᱢ ᱠᱚᱠᱚ ᱡᱚᱢ ᱵᱟᱲᱟ ᱠᱮᱜ ᱠᱚᱣᱟ।
ᱦᱟᱰᱜᱟᱨ ᱮᱢ ᱧᱮᱞ ᱵᱟᱲᱟᱣ ᱠᱟᱜ ᱠᱚᱣᱟ?
ᱵᱟᱝ ᱤᱧ ᱫᱚ ᱵᱟᱹᱧ ᱧᱮᱞ ᱵᱟᱲᱟ ᱠᱟᱫ ᱠᱚᱣᱟ।
ᱤᱧ ᱫᱚ ᱢᱤᱫ ᱫᱷᱟᱣ ᱧᱮᱞ ᱫᱚᱧ ᱧᱮᱞ ᱞᱮᱫᱤᱭᱟ ᱟᱞᱮ ᱟᱛᱳ ᱥᱩᱨ ᱨᱮ ᱦᱮᱸ ᱥᱮᱛᱟ ᱠᱷᱚᱱᱟᱜ ᱫᱚ ᱮᱠᱴᱩᱠᱚ ᱩᱥᱩᱞ ᱧᱚᱜᱚᱜ ᱠᱚ ᱠᱚᱣᱟ ᱠᱚ ᱟᱨ ᱡᱷᱟᱹᱞ ᱧᱚᱜ ᱠᱚ ᱡᱟᱞᱟ ᱦᱮᱸ ᱦᱮᱸ ᱥᱮᱛᱟ ᱞᱮᱠᱟ ᱜᱮ।
ᱤᱧ ᱫᱚ ᱢᱤᱫᱷᱟᱣ ᱠᱤᱱᱛᱩ ᱚᱱᱟ ᱤᱥᱠᱩᱞ ᱨᱮ ᱯᱟᱲᱦᱟᱜ ᱥᱚᱢᱚᱭ ᱢᱤᱫᱷᱟᱣ ᱚᱱᱠᱟ ᱥᱮᱛᱟᱜ ᱠᱷᱚᱱᱟᱜ ᱧᱤᱫᱟᱹᱧ ᱪᱟᱞᱟᱜ ᱠᱟᱱᱟ ᱦᱮᱸ ᱨᱟᱥᱛᱟ ᱨᱟᱥᱛᱟ ᱛᱮ
ᱦᱩᱸ᱾
ᱢᱤᱫ ᱫᱷᱟᱣ ᱚᱸᱰᱮ ᱡᱷᱟᱹᱯᱲᱤ ᱡᱟᱹᱯᱲᱤ ᱪᱤᱞᱤ ᱫᱩᱧ ᱧᱮᱞ ᱞᱮᱫᱮᱭᱟ ᱟᱹᱰᱤ ᱥᱟᱸᱜᱤᱧ ᱤᱧ ᱞᱟᱜᱟ ᱤᱫᱤ ᱞᱮᱫᱮᱭᱟ ᱠᱤᱱᱛᱩ।
ᱩᱱᱠᱩ ᱩᱱᱠᱩ ᱜᱮ ᱩᱱᱠᱩ ᱜᱮ ᱤᱭᱟᱹ ᱦᱟᱰᱜᱟᱨ ᱫᱚ᱾
ᱦᱟᱰᱜᱟᱨ ᱫᱚ ᱦᱮᱸ ᱡᱟᱭᱦᱳᱠ ᱟᱫᱚ ᱟᱞᱮ ᱥᱮᱱ ᱠᱚ ᱢᱮᱱ ᱜᱮᱭᱟ ᱚᱱᱠᱟ ᱟᱫᱚ ᱜᱩᱯᱤ ᱢᱤᱫ ᱫᱤᱱ ᱵᱟᱨ ᱫᱤᱱ ᱪᱟᱞᱟᱣ ᱵᱟᱲᱟᱣ ᱠᱟᱱᱟ ᱜᱩᱯᱤ। ᱟᱫᱚ ᱩᱱᱠᱩ ᱦᱚᱛᱚ ᱩᱱᱠᱩ ᱩᱱᱠᱩ ᱫᱚ ᱥᱟᱨᱟᱫᱤᱱ ᱵᱟᱝᱠᱚ ᱩᱰᱩᱠᱚᱜᱼᱟ ᱛᱚ ᱩᱱᱠᱩ ᱫᱚ।
ᱤᱧᱦᱚᱸ ᱮᱠᱷᱚᱱ ᱫᱚ ᱟᱨᱣᱨᱤᱧ ᱧᱮᱞ ᱧᱟᱢ ᱠᱚᱣᱟ ᱠᱤᱱ ᱛᱩ ᱟᱵᱚ ᱡᱚᱠᱷᱚᱱ ᱤᱥᱠᱩᱞ ᱨᱮᱵᱚᱱ ᱯᱟᱲᱟᱜ ᱠᱟᱱᱟ ᱛᱚᱠᱷᱚᱱ ᱢᱤᱫ ᱫᱷᱟᱣ ᱟᱞᱮ ᱟᱛᱳ ᱨᱮ ᱜᱮ ᱧᱮᱞ ᱫᱩᱧ ᱧᱮᱞ ᱞᱮᱫᱮᱭᱟ। ᱮᱠᱫᱚᱢ ᱵᱤᱥᱟᱞ ᱞᱟᱴᱩ ᱛᱤᱦᱤᱧ ᱜᱟᱯᱟ ᱦᱚᱸ ᱟᱫᱚ ᱛᱩᱭᱩ ᱫᱚᱢᱮ ᱠᱚ ᱦᱤᱡᱩᱜ ᱠᱟᱱᱟ, ᱢᱮᱨᱚᱢ ᱤᱭᱟᱹ ᱥᱤᱢ ᱠᱚ ᱟᱛᱠᱤᱨᱮᱫ ᱠᱚᱣᱟ। ᱥᱤᱢ ᱠᱚ ᱡᱟᱸᱦᱟᱭ ᱠᱚ ᱚᱱᱠᱟ ᱤᱭᱟᱹ
ᱠᱟᱱ ᱫᱚ ᱡᱮᱞᱟᱹ, ᱟᱞᱮ ᱴᱷᱮᱱ ᱦᱚᱸ ᱢᱤᱫ ᱫᱷᱟᱣ ᱯᱷᱟ ᱯᱷᱚ ᱵᱟᱨᱭᱟ ᱯᱳᱞᱴᱨᱤ ᱯᱷᱟᱨᱢ ᱢᱮᱱᱟᱜ-ᱟ ᱛᱚ,
ᱦᱮᱸ᱾
ᱟᱫᱚ ᱛᱟᱦᱚᱞᱮ ᱟᱫᱚ ᱚᱱᱛᱮ ᱜᱮ ᱵᱮᱥᱤ ᱠᱚ ᱪᱟᱞᱟᱜᱼᱟ ᱚᱱᱛᱮ ᱫᱚ, ᱛᱳᱭᱳ ᱫᱚ ᱮᱠᱫᱚᱢ ᱥᱟᱨᱟ ᱫᱤᱱ ᱠᱚ ᱧᱮᱞ ᱧᱟᱢᱚᱜᱼᱟ ᱚᱱᱟ ᱟᱞᱮ ᱯᱷᱩᱴᱵᱚᱞ ᱢᱟᱴ ᱠᱷᱚᱱᱟᱜ ᱫᱚ ᱵᱤᱨ ᱫᱚ ᱥᱩᱨᱩ ᱟᱠᱟᱱᱟ, ‌ ᱟ ᱩᱱᱠᱩ ᱧᱤᱫᱟᱹ ᱥᱚᱢᱚᱭ ᱫᱚ ᱩᱝᱠᱩ ᱩᱝᱠᱩ ᱦᱚᱸ ᱧᱮᱞᱚᱜ ᱡᱤᱭᱟᱹᱞᱤ ᱦᱚᱸ ᱩᱝᱠᱩᱣᱟᱜ ᱦᱚᱸ ᱵᱚᱛᱚᱨ ᱢᱮᱱᱟᱜ ᱛᱟᱠᱚᱣᱟ ᱧᱤᱫᱟᱹ ᱵᱤᱨ ᱨᱮ ᱵᱟᱝᱠᱚ ᱛᱟᱦᱮᱸ ᱞᱟᱹᱜᱤᱫᱚᱜᱼᱟ ᱵᱟᱦᱨᱮ ᱥᱮᱱ ᱜᱮᱠᱚ ᱦᱤᱡᱩᱜᱼᱟ᱾ ᱟᱵᱚ ᱫᱚ ᱵᱚᱱ ᱢᱮᱱᱟ ᱥᱮ ᱢᱟᱹᱱᱢᱤ ᱜᱮ ᱦᱚᱭᱛᱚ ᱵᱤᱨ ᱠᱷᱚᱱ ᱵᱚᱱ ᱳᱸᱰᱩᱠᱚᱜᱼᱟ ᱪᱮᱬᱮ ᱪᱩᱯᱲᱩᱡ ᱛᱮᱜᱮ ᱡᱚᱛᱚ ᱠᱷᱚᱱ ᱥᱩᱨᱩ ᱛᱮ ᱛᱟᱞᱟ ᱵᱤᱨ ᱠᱷᱚᱱ ᱫᱚ ᱵᱟᱨᱦᱮ ᱥᱮ ᱠᱚ ᱳᱸᱰᱩᱠᱚᱜᱼᱟ ᱩᱝᱠᱩ ᱦᱚᱸ᱾
ᱥᱮᱸ ᱟᱵᱟᱨ ᱛᱟᱨᱯᱚᱨ ᱟᱵᱟᱨ ᱟᱨᱚ ᱚᱱᱟ ᱡᱚᱢ ᱠᱚ ᱫᱷᱟᱱᱫᱟᱭᱟ ᱩᱝᱠᱩ ᱫᱚ ᱨᱮᱸᱜᱮᱡ ᱤᱭᱟᱹ ᱪᱷᱟᱲᱟ ᱴᱷᱟᱱᱰᱟ ᱛᱮ, ᱡᱚᱢ ᱛᱚ ᱦᱳᱭᱳᱜ ᱛᱟᱠᱚᱣᱟ᱾
ᱢᱤᱫ ᱫᱤᱱ ᱪᱮᱠᱟᱣ ᱠᱟᱱᱟ ᱵᱟᱲᱟᱭᱟᱢ ᱦᱮᱸ, ᱚᱝᱠᱟ ᱧᱮᱞᱮ ᱧᱤᱫᱟᱹ ᱥᱚᱢᱚᱭ ᱧᱮᱞᱮᱭᱟ ᱛᱳᱭᱳ ᱦᱤᱡᱩᱜ ᱠᱟᱱᱟᱭ,
ᱦᱩᱸ᱾
ᱟᱫᱚ ᱞᱟᱭᱤᱴ ᱤᱧ ᱚᱯᱷ ᱠᱮᱫᱟ, ᱟᱨᱚᱸᱧ ᱧᱮᱞᱮ ᱢᱚᱡᱤᱧ ᱫᱩᱲᱩᱵ ᱜᱚᱫ ᱠᱟᱫᱟ ᱦᱮᱸ ᱫᱩᱲᱩᱵ ᱟᱠᱟᱱᱤᱧ ᱧᱮᱞᱮ ᱠᱟᱹᱱᱟᱹᱧ ᱟᱨᱦᱚᱸ ᱦᱤᱡᱩᱜ ᱠᱟᱱᱟᱭ ᱤᱧ ᱥᱚᱡᱮ ᱥᱮᱡᱮ ᱜᱮ ᱟᱨᱚᱧ ᱴᱚᱡᱮ ᱠᱟᱱᱟ ᱦᱮᱸ, ᱟᱫᱚ ᱩᱝᱠᱩᱣᱟᱜ ᱞᱟᱭᱤᱴ ᱢᱮᱫ ᱨᱮ ᱡᱩᱫᱤ ᱞᱟᱭᱤᱴ ᱮᱢ ᱮᱢᱟᱜ-ᱟ ᱥᱮ ᱛᱟᱦᱚᱞᱮ ᱩᱝᱠᱩ ᱫᱚ, ᱯᱩᱨᱟᱹ ᱡᱩᱞᱩᱜ ᱛᱟᱠᱚᱣᱟ ᱥᱮ।
ᱦᱮᱸ ᱮᱠᱫᱚᱢ ᱥᱮᱛᱟ ᱯᱩᱥᱤ ᱡᱚᱛᱚᱣᱟᱜ ᱜᱮ ᱵᱤᱥᱟᱞ ᱡᱳᱞᱳᱜᱼᱟ᱾
ᱩᱝᱠᱩᱣᱟᱜ ᱢᱮᱫ ᱨᱮ ᱪᱤᱜ ᱢᱮᱱᱟᱜ ᱛᱟᱠᱚᱣᱟ ᱩᱝᱠᱩᱣᱟᱜ ᱫᱚ ᱚᱝᱠᱟᱜ ᱛᱟᱠᱚᱣᱟ, ᱩᱝᱠᱩᱣᱟᱜ ᱫᱚ ᱨᱮᱴᱤᱱᱟ ᱫᱚ ᱡᱩᱫᱟᱹ ᱜᱮ ᱛᱟᱦᱮᱸ ᱠᱚᱜ-ᱟ ᱥᱮ ᱩᱝᱠᱩᱣᱟᱜ ᱫᱚ?
ᱦᱮᱸ ᱱᱩᱠᱩᱣᱟᱜ ᱫᱚ ᱮᱠᱴᱩ ᱡᱩᱫᱟᱹ ᱧᱚᱜ ᱜᱮᱭᱟ, ᱥᱮᱛᱟ, ᱯᱩᱥᱤ, ᱛᱩᱭᱩ, ᱡᱟᱦᱟᱸᱱ ᱠᱚᱜᱮ ᱠᱩᱞᱟᱹᱭ ᱴᱩᱞᱟᱹᱭ ᱢᱟᱱᱮ ᱯᱩᱱ ᱠᱟᱴᱟ ᱜᱮ ᱮᱠᱫᱚᱢ ᱢᱮᱫ ᱡᱩᱞᱩᱜ ᱛᱟᱠᱚᱣᱟ ᱪᱮᱬᱮ ᱠᱚᱦᱚᱸ ᱡᱩᱞᱩᱜ ᱛᱟᱠᱚᱣᱟ᱾
ᱪᱮᱬᱮ ᱠᱚᱦᱚᱸ ᱩᱝᱠᱩ ᱵᱮᱥᱤ ᱫᱚ ᱫᱩᱸᱫᱩᱧ ᱧᱮᱞ ᱠᱟᱜ ᱠᱚᱣᱟ ᱦᱟᱸᱜ᱾ ᱧᱤᱫᱟᱹ ᱵᱮᱲᱟ ᱦᱮᱸ, ᱟᱪᱪᱷᱟ ᱱᱮᱛᱟᱨ ᱫᱩᱸᱫᱩ ᱪᱮᱬᱮ ᱠᱚ ᱧᱮᱞ ᱧᱟᱢᱚᱜᱼᱟ ᱟᱯᱮ ᱥᱮᱱ ᱫᱩᱸᱫᱩ ᱪᱮᱬᱮ ᱱᱮᱛᱟᱨ?
ᱠᱷᱩᱵ ᱠᱚᱢ᱾
ᱫᱩᱱᱫᱩ ᱟᱨ ᱱᱮᱛᱟᱨ ᱤᱭᱟᱹ ᱢᱤᱫᱴᱮᱱ ᱱᱮᱛᱟᱨ ᱦᱟᱸᱜ ᱧᱮᱞ ᱢᱮ ᱞᱟᱦᱟᱛᱮ ᱞᱟᱦᱟᱛᱮ ᱤᱭᱟᱹ ᱪᱮᱬᱮ ᱠᱚ ᱧᱟᱢᱚᱜ ᱠᱟᱱ ᱛᱟᱦᱮᱸᱱᱟ, ᱩᱝᱠᱩ ᱥᱩᱡᱽ ᱪᱮᱸᱬᱮ ᱥᱮ ᱪᱮᱞᱮ ᱠᱚ ᱢᱮᱛᱟ ᱠᱚᱣᱟ ᱪᱩᱯᱤ ᱡᱷᱟᱹᱞ ᱜᱮ ᱛᱟᱦᱮᱸᱱ ᱛᱟᱠᱚ ᱫᱚ?
ᱦᱮᱸ ᱦᱮᱸ᱾
ᱩᱝᱠᱩ ᱪᱮᱬᱮ ᱦᱚᱸ ᱠᱚ ᱟᱜ ᱪᱟᱵᱟᱭᱮᱱᱟ ᱩᱝᱠᱩ ᱟᱹᱰᱤ ᱡᱷᱟᱹᱞ ᱪᱩᱯᱤ ᱛᱟᱠᱚᱻ᱾
ᱮᱠᱷᱚᱱ ᱫᱚ ᱱᱩᱠᱩ ᱪᱮᱬᱮ ᱡᱟᱦᱟᱸᱭ ᱠᱚ ᱟᱫᱚᱜ ᱠᱟᱱᱟ ᱩᱱᱠᱩ ᱪᱮᱬᱮ ᱜᱮᱛᱚ ᱠᱚ ᱤᱫᱤᱭᱟ ᱚᱱᱟ ᱪᱤᱲᱤᱭᱟ ᱠᱷᱟᱱᱟ ᱠᱚᱨᱮ ᱫᱚ ᱠᱚ ᱨᱚᱦᱚᱭᱮᱜ ᱠᱚᱣᱟ ᱫᱚ ᱫᱚᱦᱚᱭᱮᱜ ᱠᱚᱣᱟ ᱠᱚ ᱢᱟᱱᱮ ᱚᱱᱟ ᱚᱣᱟᱭᱤᱞᱰ ᱞᱟᱭᱤᱯᱷ ᱠᱚᱨᱮ ᱫᱚ, ᱡᱟᱛᱮ ᱠᱚᱨᱮ ᱢᱟᱱᱮ ᱥᱚᱢᱯᱩᱨᱱᱚ ᱵᱚᱝᱥᱚ ᱵᱟᱝ ᱩᱡᱟᱹᱲᱚᱜ ᱛᱮ ᱢᱟᱱᱮ ᱮᱠᱮᱵᱟᱨᱮ ᱵᱟᱠᱚ ᱵᱤᱞᱩᱯᱛᱚ ᱩᱛᱟᱹᱨᱚᱜ ᱢᱟᱱᱮ ᱮᱠᱴᱩ ᱠᱚ ᱛᱟᱦᱮᱸᱱ ᱜᱮ ᱢᱟ᱾
ᱦᱮᱸ ᱦᱮᱸ ᱚᱱᱟ ᱫᱚ ᱫᱚᱨᱠᱟᱨ ᱠᱟᱱᱟ ᱢᱤᱫᱴᱮᱱ ᱡᱮᱢᱚᱱ ᱩᱝᱠᱩ ᱮᱸᱻ ᱩᱝᱠᱩ ᱡᱟᱦᱟᱸ ᱵᱟᱹᱵᱩᱭ ᱯᱟ ᱠᱷᱤ ᱵᱚᱱ ᱢᱮᱛᱟ ᱠᱚ ᱠᱟᱱᱟ ᱦᱮᱸ᱾ ᱟᱵᱚ ᱫᱚ ᱜᱷᱟᱲᱣᱟ ᱵᱚᱱ ᱢᱮᱛᱟ ᱠᱚᱣᱟ ?
ᱵᱟᱝ᱾
ᱛᱟᱦᱚᱞᱮ᱾
ᱜᱷᱟᱣᱲᱟ ᱡᱩᱫᱟᱹ ᱢᱮᱱᱟᱜ ᱠᱚᱣᱟ ᱟᱨ
ᱩᱱᱠᱩ ᱡᱟᱦᱟᱸᱭ ᱠᱚ ᱛᱟᱞᱮ ᱫᱟᱨᱮ ᱨᱮᱱᱠᱚ ᱡᱟᱦᱟᱸᱭ ᱢᱮᱱᱮᱜ ᱵᱟᱹᱵᱩᱭ ᱯᱟᱠᱷᱤ ᱠᱚ ᱵᱤᱥᱟᱞ ᱠᱚ ᱛᱩᱠᱟᱹᱭ ᱩᱱᱠᱩ ᱡᱩᱫᱟᱹ,
ᱦᱮᱸ᱾
ᱮᱠᱷᱚᱱ ᱫᱚ ᱩᱱᱠᱩ ᱵᱟᱱᱟᱨ ᱜᱮ ᱮᱠᱷᱚᱱ ᱫᱚ ᱩᱱᱟᱹᱜ ᱫᱚ ᱵᱟᱠᱚ ᱧᱮᱞ ᱧᱟᱢᱚᱜ ᱠᱟᱱᱟ ᱞᱟᱦᱟᱛᱮ ᱞᱮᱠᱟ ᱫᱚ᱾
ᱦᱳᱭ᱾ ᱦᱮᱸ ᱟᱫᱚ, ᱟᱪᱪᱷᱟ ᱱᱚᱣᱟ ᱦᱮᱸ ᱱᱳᱠᱳ ᱱᱳᱠᱩ ᱠᱤ ᱴᱟᱣᱟᱨ ᱨᱮᱭᱟᱜ ᱠᱳᱱᱳ ᱠᱤᱪᱷᱩ ᱵᱮᱯᱟᱨ ᱢᱮᱱᱟᱜᱼᱟ ᱠᱤ ᱡᱮ ᱴᱟᱣᱟᱨ ᱡᱮ ᱢᱳᱣᱟᱞᱟ ᱨᱤᱡᱥ ᱠᱷᱟᱹᱛᱤᱨ ᱱᱚᱣᱟ ᱠᱚ ᱦᱮᱸ?
ᱟᱥᱚᱞᱮ ᱞᱟᱦᱟᱛᱮ ᱫᱚ ᱟᱵᱚ ᱥᱮᱜ ᱦᱚᱸ ᱮᱠᱷᱚᱱ ᱛᱚ ᱢᱟᱱᱮ ᱫᱩ ᱛᱤᱱ ᱵᱚᱪᱷᱚᱨ ᱠᱚ ᱛᱟᱦᱮᱸᱱ ᱠᱟᱱ ᱛᱚ ᱛᱚᱠᱷᱚᱱ ᱫᱚ ᱚᱱᱠᱟ ᱦᱚᱸ ᱛᱚ ᱟᱛᱳ ᱠᱚᱨᱮ ᱫᱚ ᱚᱱᱠᱟ ᱯᱷᱳᱨᱡᱤ ᱦᱚᱸ ᱛᱚ ᱩᱱᱟᱹᱜ ᱴᱟ ᱫᱚ ᱵᱟᱝ ᱛᱟᱦᱮᱸ ᱠᱟᱱᱟ, ᱢᱟᱱᱮ ᱯᱷᱳᱨᱡᱤ ᱜᱮ ᱛᱟᱦᱮᱸ ᱠᱟᱱᱟ ᱩᱱᱟᱹᱜ ᱩᱱᱟᱹᱜ ᱟᱛᱳ ᱠᱚᱨᱮ ᱫᱚ ᱩᱱᱟᱹᱜ ᱫᱚ ᱵᱟᱝ ᱛᱟᱦᱮᱸ ᱠᱟᱱᱟ ᱛᱚᱵᱮ ᱠᱤᱪᱷᱩ ᱫᱚ ᱮᱠᱴᱩ ᱟᱜᱷᱟᱛ ᱫᱚᱭ ᱟᱜᱷᱟᱛ ᱠᱚ ᱜᱮᱭᱟ ᱚᱱᱟ ᱡᱮ ᱮᱠᱟᱞᱵᱟᱭ ᱟᱜᱷᱟᱛ ᱠᱚᱣᱟ ᱚᱱᱠᱟ ᱫᱚ ᱵᱟᱝ, ᱮᱠᱴᱩ ᱫᱚᱠᱚ ᱤᱭᱟᱹ ᱧᱚ ᱤᱭᱟᱹᱜ ᱜᱮᱭᱟ ᱩᱱᱠᱩ। ᱨᱮᱰᱤᱭ ᱨᱮᱰᱤᱭᱮᱥᱚᱱ ᱤᱭᱟᱹ ᱦᱩᱭᱩᱜ-ᱟ ᱛᱚ ᱛᱟᱦᱚᱞᱮ ᱱᱩᱠᱩ ᱫᱚ ᱮᱠᱴᱩ ᱥᱚᱢᱚᱥᱥᱟ ᱜᱮᱭᱟ ᱠᱚ। ᱱᱚᱣᱟ ᱥᱚᱢᱚᱥᱥᱟ ᱦᱚᱞᱳ
ᱟᱪᱷᱟ ᱚᱱᱟ ᱡᱮ ᱢᱟᱱᱮ ᱚᱱᱟ ᱠᱷᱟᱹᱛᱤᱨ ᱜᱮ ᱚᱱᱟ ᱠᱷᱟᱹᱛᱤᱨ ᱜᱮ ᱠᱤᱱᱛᱩ ᱴᱟᱣᱟᱨᱮ ᱚᱱᱟ ᱞᱟᱹᱜᱤᱫ ᱥᱤᱱᱤᱢᱟ ᱨᱮᱠᱚ ᱵᱮᱱᱟᱣ ᱞᱮᱫᱟ ᱠᱤᱱᱛᱩ ᱚᱱᱟ ᱠᱤᱪᱷᱩ ᱫᱚ ᱢᱤᱫᱴᱮᱡ ᱤᱯᱷᱮᱠᱴ ᱴᱮᱠ ᱢᱮᱱᱟᱜ ᱛᱟᱠᱚᱣᱟ ᱢᱤᱫ। ᱪᱮᱱ ᱪᱮᱸᱬᱮ ᱠᱚ।
ᱦᱮᱸ ᱦᱮᱸ ᱚᱱᱟ ᱫᱚ ᱦᱚᱸ ᱛᱟᱦᱮᱱ ᱜᱮᱭᱟ ᱚᱱᱟ ᱠᱷᱟᱹᱛᱤᱨ ᱛᱮᱜᱮ ᱛᱚ ᱚᱱᱟ ᱢᱤᱫᱴᱟᱝ ᱚᱠᱠᱷᱚᱭ ᱠᱩᱢᱟᱨᱟᱜ ᱢᱤᱫᱴᱟᱝ ᱥᱤᱱᱮᱢᱟ ᱠᱚ ᱵᱮᱱᱟᱣ ᱞᱮᱫ।
ᱦᱮᱸ ᱚᱱᱟ ᱤᱭᱟᱹ ᱮ ᱪᱮᱫ ᱠᱟᱱᱟ ᱚᱱᱟ ᱥᱤᱱᱮᱢᱟ ᱦᱟᱸᱜ? ᱨᱳᱵᱳᱴ ᱴᱩ ᱵᱟᱝ।
ᱦᱩᱸ।
ᱥᱚᱨᱴ ᱯᱷᱚᱨᱚᱢ ᱪᱮᱫ ᱠᱟᱱᱟ ᱢᱩᱵᱷᱤ ᱨᱮᱭᱟᱜ ᱦᱮᱸ?
ᱪᱮᱫ ᱴᱩ ᱯᱚᱭᱮᱱᱴ ᱳ। ᱨᱳᱵᱳᱴ ᱴᱩ ᱯᱚᱭᱮᱱᱴ।
ᱦᱮᱸ ᱦᱮᱸ ᱦᱮᱸ ᱴᱩ ᱯᱚᱭᱮᱱᱴ ᱳ।
ᱮᱠᱷᱚᱱ ᱫᱚ ᱞᱟᱦᱟᱛᱮ ᱞᱮᱠᱟᱱ ᱠᱚᱫᱚ ᱡᱟᱹᱱᱤᱡ ᱪᱤᱞᱤ ᱦᱚᱸᱛᱚ ᱮᱠᱷᱚᱱ ᱫᱚ ᱚᱱᱠᱟ ᱫᱚ ᱵᱟᱠᱚ ᱧᱮᱞ ᱧᱟᱢᱚᱜ ᱠᱟᱱᱟ।
ᱦᱮᱸ।
ᱟᱵᱚ ᱦᱚᱸ ᱦᱟᱸᱜ ᱢᱤᱫ ᱫᱤᱱ ᱰᱟᱭᱱᱮᱥᱚᱨ ᱞᱮᱠᱟ ᱵᱚᱱ ᱚᱴᱟᱝᱚᱜ-ᱟ ᱦᱟᱸᱜ ᱱᱤᱭᱟᱹ ᱫᱷᱟᱹᱨᱛᱤ ᱠᱷᱚᱱ।
ᱥᱮ ᱛᱚ ᱠᱟᱱ ᱜᱮᱭᱟ। ᱴᱮᱠᱱᱳᱞᱚᱡᱤᱭᱟ ᱡᱟ ᱩᱱᱱᱚᱛᱚᱜ ᱠᱟᱱᱟ ᱰᱮᱵᱷᱞᱚᱯᱚᱜ ᱠᱟᱱᱟ ᱡᱟᱛᱮ ᱠᱚᱨᱮ ᱦᱮᱸ ᱟᱵᱚ ᱪᱮᱛᱟᱱ ᱨᱮᱦᱚᱸ ᱢᱤᱫᱴᱟᱝ ᱮᱥᱮᱨ ᱯᱟᱲᱟᱜ-ᱟ ᱦᱟᱸᱜ ᱱᱚᱣᱟ ᱨᱮᱭᱟᱜ। ᱦᱩᱸ ᱠᱟᱨᱚᱱ ᱡᱮᱠᱚᱱᱳ ᱡᱤᱱᱤᱥ ᱜᱮ ᱡᱚᱠᱷᱚᱱ ᱢᱤᱫᱴᱮᱱ ᱪᱮᱸᱬᱮ ᱯᱨᱚᱛᱷᱚᱢ ᱫᱚ ᱧᱮᱞᱟ ᱥᱴᱟᱴᱤᱝ ᱫᱚ ᱢᱤᱫᱴᱮᱱ ᱥᱩᱨᱩ ᱫᱚ ᱧᱮᱞᱟᱭ ᱮᱦᱚᱵ ᱮᱛᱚᱦᱚᱵᱽ ᱫᱚ ᱪᱮᱸᱬᱮ ᱠᱷᱚᱱᱟᱜ ᱪᱩᱯᱲᱩ ᱠᱷᱚᱱᱟᱜ ᱜᱮᱛᱚ ᱥᱴᱟᱴᱚᱜ-ᱟ ᱩᱱᱠᱩ ᱪᱮᱛᱟᱱ ᱨᱮ ᱯᱨᱚᱛᱷᱚᱢ ᱤᱯᱷᱮᱠᱴ ᱯᱟᱲᱟᱜ-ᱟ।
ᱛᱟᱨᱯᱚᱨ ᱞᱟᱥᱴᱮ ᱥᱮᱫ ᱫᱚ ᱟᱨᱚ ᱧᱮᱞᱟᱢ ᱞᱟᱝ ᱟᱵᱚ ᱦᱚᱲ ᱴᱷᱮᱡ ᱯᱟᱲᱟᱣᱮᱱ ᱜᱮ ᱤᱯᱷᱮᱠᱴ ᱾
ᱦᱮᱸ। ᱚᱱᱠᱟ ᱜᱮ ᱯᱟᱲᱟᱜ-ᱟ। ᱟᱫᱚ ᱮᱠᱪᱩᱭᱮᱞᱤ ᱦᱩᱭᱩᱜ ᱠᱟᱱᱟ, ᱡᱟᱭ ᱦᱳᱠ ᱡᱟᱦᱟᱸ ᱥᱮᱫ ᱵᱤᱨ ᱵᱩᱨᱩ ᱢᱮᱱᱟᱜ-ᱟ। ᱚᱱᱛᱮᱱ ᱦᱚᱲᱟᱜ ᱫᱚ ᱮᱠᱴᱩᱠᱩᱱ ᱼᱼ ᱴᱷᱤᱠ ᱴᱷᱟᱠ ᱜᱮ ᱱᱟᱥᱮ ᱱᱟᱜ ᱠᱚ ᱛᱟᱦᱮᱸ ᱧᱚᱜᱚᱜ-ᱟ।
ᱦᱮᱸ ᱟᱫᱚ ᱚᱱᱮ ᱩᱱᱠᱩ ᱠᱚ ᱥᱮᱫ ᱫᱚ, ᱢᱟᱱᱮ ᱱᱚᱜ-ᱚ ᱱᱚᱝᱠᱟ ᱟᱵᱚ ᱞᱮᱠᱟ ᱼᱼ ᱦᱮᱸ ᱫᱷᱟᱨᱮ ᱥᱮᱫ ᱵᱤᱨ ᱵᱩᱨᱩ ᱢᱮᱱᱟᱜ ᱟᱥᱮ। ᱟᱫᱚ ᱚᱱᱛᱮ ᱫᱚ ᱢᱟᱱᱮ ᱱᱚᱜ ᱱᱚᱝᱠᱟ ᱴᱟᱣᱟᱨ ᱦᱚᱸ ᱵᱟᱝ ᱛᱟᱦᱮᱸᱱ । ᱟᱵᱚᱣᱟᱜ ᱢᱟᱱᱮ ᱼᱼ ᱡᱳᱜᱟᱡᱳᱜ ᱨᱮ ᱥᱚᱢᱚᱥ ᱥᱟ। ᱴᱷᱤᱠ ᱴᱷᱟᱠ ᱵᱟᱵᱚᱱ ᱡᱳᱜᱟᱡᱳᱜ ᱫᱟᱲᱮᱭᱟᱜ-ᱟ। ᱦᱮᱸ।
ᱦᱮᱸ।
ᱟᱨ ᱛᱟᱨᱯᱚᱨ ᱛᱮ ᱠᱷᱟᱡ ᱫᱚ ᱚᱲᱟᱜ ᱤᱧ ᱪᱟᱞᱟᱣ ᱞᱮᱱ। ᱛᱟᱦ ᱪᱷᱚ ᱯᱮᱲᱟ ᱦᱚᱲ ᱠᱚ ᱢᱮᱱᱟᱜ ᱠᱚ ᱛᱟᱞᱮ ᱛᱟᱦᱮᱸ ᱠᱟᱱ ᱛᱤᱧᱟᱹ ᱟᱫᱚᱧ ᱪᱮᱤᱠᱟᱹᱭᱟ ᱰᱳᱭ ᱜᱤᱧ ᱵᱟᱣᱩᱱᱞᱳᱰ ᱠᱚᱢ ᱧᱚᱜ ᱮᱢᱵᱤ ᱛᱮ। ᱛᱟᱦᱟᱞᱮ ᱮᱠᱫᱚᱢ ᱯᱟᱸᱪ ᱮᱢ ᱵᱤ ᱼᱼ ᱠᱤ ᱯᱟᱨ ᱥᱮᱠᱮᱱᱰ ᱠᱟᱛᱮ ᱧᱟᱢᱮᱫ ᱛᱟᱦᱮᱸᱱᱟ। ᱟᱫᱚ ᱚᱱᱟ ᱥᱩᱨ ᱨᱮ ᱜᱮ ᱴᱟᱣᱟᱨ ᱫᱚ ᱛᱟᱦᱮᱸ ᱠᱟᱱᱟ। ᱟᱫᱚ ᱚᱱᱟ ᱠᱚ ᱢᱮᱱᱛᱟᱜ ᱼᱼ ᱱᱤᱭᱟᱹ ᱫᱚ ᱮᱠᱫᱚᱢ ᱜᱟᱡᱟᱲ ᱧᱚᱜ ᱜᱮ ᱟᱹᱛᱩ ᱠᱟᱱᱟ। ᱛᱳᱣ ᱠᱤᱱᱛᱩ ᱴᱟᱣᱟᱨ ᱪᱤᱠᱟᱛᱮᱭ ᱧᱟᱢ ᱮᱫᱟ ᱱᱩᱱᱟᱹᱜ, ᱵᱷᱟᱹᱞᱤ ᱜᱮ ᱧᱟᱢᱮᱫ ᱛᱟᱦᱮᱸᱱᱟ ᱢᱚᱴᱟᱢᱩᱴᱤ।
ᱦᱮᱸᱻ ᱵᱟᱝ ᱦᱩᱭᱩᱜ-ᱟ, ᱡᱩᱫᱤ ᱴᱟᱣᱟᱨ ᱡᱩᱫᱤ ᱴᱷᱤᱠ ᱴᱷᱟᱠ ᱛᱟᱦᱮᱸᱱᱟ ᱟᱨᱠᱤ। ᱠᱤᱪᱷᱩ ᱫᱤᱭᱮ ᱫᱚᱠᱚ ᱨᱮᱧᱡ ᱠᱚᱢ ᱠᱟᱜ ᱼᱼ ᱴᱟᱣᱟᱨ ᱛᱟᱦᱮᱸ ᱞᱮᱱ ᱠᱷᱟᱡ ᱨᱮᱧᱡᱽ ᱠᱚ ᱠᱚᱢ ᱠᱟᱜ-ᱟ।
ᱦᱮᱸ ᱦᱮᱸ।
ᱢᱤᱫᱴᱮᱱ ᱡᱮᱠᱚᱱᱳ ᱡᱤᱱᱤᱥ ᱜᱮ ᱢᱤᱫᱴᱮᱱ ᱠᱳᱢᱯᱟᱱᱤ ᱦᱮᱸ᱾ ᱡᱮ ᱠᱚᱱᱳ ᱢᱤᱫᱴᱟᱝ ᱠᱳᱢᱯᱟᱱᱤ ᱜᱮ ᱢᱮᱱ ᱢᱮ ᱩᱱᱤᱭᱟᱜ ᱫᱚ ᱟᱡ ᱡᱟᱦᱟᱸ ᱛᱤᱱᱟᱹᱜ ᱮ ᱪᱮᱥᱴᱟᱭᱟ ᱡᱮ ᱤᱧ ᱨᱮᱧᱡᱽ ᱫᱚ ᱢᱚᱴᱟᱢᱩᱴ ᱴᱷᱤᱠ ᱜᱮᱭᱟ ᱢᱚᱴᱟᱢᱩᱴᱤ ᱟᱫᱚᱢ ᱠᱚ ᱪᱤᱱᱛᱟᱹᱭᱟ ᱨᱮᱧᱡᱽ ᱴᱟᱣᱟᱨ ᱫᱚ ᱧᱟᱢ ᱢᱟᱭ ᱦᱮᱸ᱾ ᱤᱱᱥᱟᱨ ᱠᱚ ᱟᱫᱚ ᱠᱚ ᱥᱟᱸᱜᱮ ᱞᱮᱱᱠᱷᱟᱱ ᱢᱤᱫᱴᱮᱱ ᱢᱮᱱᱟᱜ ᱠᱚᱣᱟ ᱢᱤᱫᱴᱮᱱ ᱡᱟᱭᱜᱟ ᱨᱮ ᱢᱮᱱᱟᱜ ᱠᱚᱣᱟ ᱮᱠ ᱠᱷᱮᱴ ᱨᱮ ᱱᱩᱱᱟᱹᱜ ᱦᱚᱲ ᱚᱱᱟ ᱡᱟᱭᱜᱟ ᱨᱮ ᱟᱨᱚ ᱠᱚ ᱵᱮᱥᱤ ᱠᱟᱱᱟ ᱛᱟᱦᱚᱞᱮ ᱨᱮᱧᱡᱽ ᱫᱚ ᱠᱚᱢᱚᱜ ᱠᱟᱱ ᱜᱮᱭᱟ ᱥᱮ
ᱚᱠᱛᱚ ᱦᱚ ᱦᱩᱭᱮᱱ ᱛᱟᱞᱟᱝ ᱟ ᱢᱟ
ᱦᱮᱸ ᱦᱮᱸ ᱠᱚᱞ ᱢᱮ ᱢᱟ ᱦᱮᱸ
ᱦᱮᱸ